ᱜᱚᱝᱠᱮ ᱡᱚᱦᱟᱨ, ᱡᱚᱦᱟᱨ ᱪᱮᱫ ᱯᱮ ᱩᱛᱩ ᱠᱮᱜᱼᱟ?
ᱛᱟᱦᱚᱞᱮ ᱜᱚᱝᱠᱮ ᱪᱮᱫ ᱠᱚ ᱪᱤᱠᱟᱹ ᱵᱟᱲᱟ ᱦᱚᱭᱩᱜ ᱠᱟᱱᱟ?
ᱡᱚᱢ ᱵᱟᱲᱟ ᱠᱟᱛᱮᱫ ᱚᱱᱟ ᱡᱟᱜᱟ ᱵᱟᱲᱟ ᱦᱩᱭ ᱠᱟᱱᱟ ᱾
ᱟᱪᱪᱷᱟ, ᱱᱤᱡᱮ ᱦᱚᱸ ᱚᱱᱠᱟᱜ ᱜᱮ ᱦᱟᱸᱜ ᱡᱚᱢ ᱵᱟᱲᱟ ᱠᱟᱛᱮᱫ ᱜᱤᱛᱤᱡ ᱵᱟᱲᱟ ᱦᱩᱭ ᱟᱠᱟᱱᱟ ᱾ ᱪᱮᱫ ᱮᱢ ᱪᱤᱠᱟᱹᱭᱟ ᱟᱨᱼᱼ ᱱᱚᱝᱠᱟ ᱦᱟᱸ ᱟᱞᱮ ᱥᱮᱫ ᱫᱚ ᱛᱮᱦᱮᱧ ᱫᱚ ᱫᱚᱢᱮ ᱫᱟᱜ ᱠᱮᱫᱟ ᱟᱫᱚ ᱦᱟᱸᱜ ᱨᱟᱵᱟᱝ ᱨᱟᱵᱟᱝ ᱵᱩᱡᱟᱹᱜ ᱠᱟᱱᱟ ᱛᱚ ᱾
ᱟᱪᱪᱷᱟ ᱟᱪᱪᱷᱟ ᱛᱳ ᱳᱭᱩ ᱯᱚᱴᱢ ᱵᱟᱲᱟ ᱦᱩᱭ ᱠᱟᱱᱟ ᱥᱮ ᱵᱟᱝ ᱱᱟᱜ?
ᱩᱭᱩ ᱫᱚ ᱩᱭᱩ ᱦᱩᱭ ᱟᱠᱟᱱ ᱜᱮᱭᱟ, ᱟᱨ ᱯᱷᱮᱱ ᱦᱚᱸ ᱪᱟᱞᱟᱣ ᱦᱩᱭ ᱟᱠᱟᱱᱟ ᱾
ᱟᱪᱪᱷᱟ ᱾ ᱟᱨ ᱜᱚᱨᱚᱢ ᱦᱚᱸ ᱟᱹᱭᱠᱟᱹᱜ ᱠᱟᱱᱟ ᱟᱨ ᱨᱟᱵᱟᱝ ᱦᱚᱸ ᱟᱹᱭᱠᱟᱹᱜ ᱠᱟᱱᱟ ᱵᱟᱝ ᱾
ᱮᱠᱫᱚᱢ ᱮᱠᱫᱚᱢ ᱾ ᱢᱟᱱᱮ ᱯᱷᱮᱱ ᱵᱟᱝᱠᱷᱟᱱ ᱫᱚ ᱠᱟᱹᱴᱤᱡ ᱥᱩᱠ ᱦᱚᱸ ᱵᱟᱝ ᱵᱩᱡᱩᱜ ᱠᱟᱱᱟ ᱯᱷᱮᱱᱮ ᱦᱮᱣᱟ ᱦᱩᱭᱠᱟᱱᱟ ᱾ ᱟᱨ ᱠᱟᱹᱴᱤᱡ ᱠᱟᱸᱴᱤᱢ ᱨᱮᱭᱟᱲᱟ ᱨᱮᱭᱟᱲ ᱟᱹᱰᱤ ᱪᱮᱦᱨᱟ ᱵᱩᱡᱟᱹᱜ ᱠᱟᱱᱟ ᱡᱟᱹᱯᱤᱫ ᱦᱚᱸ ᱵᱩᱡᱷᱟᱹᱣ ᱠᱟᱱ ᱜᱮᱭᱟ ᱡᱟᱹᱼᱼ ᱤᱧ ᱫᱟᱫᱟ ᱞᱟᱹᱭᱮᱫ ᱫᱚᱭ ᱦᱟᱯᱮ ᱟᱨ ᱠᱟᱹᱴᱤᱡ, ᱯᱷᱳᱱ ᱠᱚ ᱜᱷᱟᱱᱴᱟ ᱵᱟᱲᱟ ᱦᱩᱭᱩᱜ ᱠᱟᱱ ᱛᱟᱦᱮᱸᱱᱟ ᱾ ᱟᱫᱚ ᱢᱮᱫᱦᱟ ᱡᱟᱯᱤᱫ ᱵᱟᱝ ᱥᱮᱱᱟ ᱠᱟᱱᱟ ᱮᱢᱱᱤ ᱛᱮᱢᱱᱤ ᱩᱱ ᱵᱟᱨᱚ ᱵᱟᱡᱮ ᱮᱠ ᱵᱟᱡᱮᱼᱼ ᱵᱟᱨᱚ ᱮ ᱵᱟᱨᱚ ᱮᱠ ᱵᱟᱢᱮ ᱥᱮᱱᱼᱼ ᱟᱨᱳ ᱛᱮᱦᱮᱧ ᱫᱚ ᱟᱨ ᱦᱟᱸᱜ ᱞᱤᱠ ᱾ ᱠᱟᱱᱟ ᱵᱟᱧᱡᱮᱯᱤᱫ ᱦᱩᱭᱩᱜᱼᱟ ᱥᱮ ᱪᱮᱫ ᱠᱷᱮᱞ ᱠᱚ ᱢᱮᱱᱟᱜ ᱟᱠᱟᱫᱟ ᱦᱟᱸᱜ, ᱟᱫᱚ ᱱᱚᱜᱼᱚᱭ ᱞᱟᱹᱭ ᱮᱫᱟᱭ ᱛᱮᱦᱮᱧ ᱞᱟᱹᱭᱼᱼ ᱟᱨᱚ ᱜᱟᱯᱟ ᱥᱮᱛᱟᱜ ᱨᱮ ᱟᱨᱚ ᱠᱷᱮᱞ ᱢᱮᱱᱟᱜ ᱟᱠᱟᱫᱟ ᱾ ᱟᱫᱚᱧ ᱛᱮᱦᱮᱧ ᱫᱚᱼᱼ ᱵᱟᱝ ᱧᱮᱞ ᱦᱩᱭᱩᱜᱼᱟ ᱱᱟᱜ ᱜᱟᱯᱟ ᱥᱮᱛᱟᱜ ᱨᱮᱜᱮ ᱧᱮᱞ ᱦᱩᱭᱜᱼᱟ ᱦᱟᱸᱜ, ᱜᱟᱯᱟ ᱟᱨᱡᱮᱱᱴᱤᱱᱟ ᱟᱨ ᱚᱠᱟᱼᱼ ᱡᱟᱦᱟ ᱢᱮᱱᱟᱜ ᱟᱠᱟᱫᱟ ᱟᱫᱚ ᱟᱹᱞᱤᱧ ᱫᱚ ᱢᱟᱱᱮ ᱟᱭᱟᱜᱼᱼ ᱟᱹᱞᱤᱧ ᱨᱮᱱ ᱯᱷᱮᱱ ᱫᱚ ᱠᱟᱱᱟᱭ ᱢᱮᱥᱤ ᱛᱚ, ᱟᱫᱚ ᱫᱚᱢᱮᱞᱤᱧ ᱠᱩᱥᱤᱭᱟ ᱢᱟᱱᱮ ᱟᱹᱞᱤᱧ ᱨᱮᱱ ᱯᱷᱮᱱ ᱫᱚ ᱢᱮᱥᱤ ᱾ ᱛᱚ ᱾
ᱟᱪᱪᱷᱟ ᱟᱪᱪᱷᱟ᱾
ᱜᱟᱯᱟ ᱦᱟᱸᱜ ᱢᱮᱪ ᱢᱮᱱᱟᱜ ᱛᱟᱠᱚᱣᱟ ᱟᱫᱚ ᱚᱱᱟᱜᱮ᱾ ᱛᱮᱦᱮᱧ ᱫᱚ ᱦᱟᱸᱜ ᱞᱚᱜᱚᱱ ᱧᱚᱜ ᱡᱟᱹᱯᱤᱫ ᱦᱩᱭᱩᱜᱼᱟ, ᱚᱱᱠᱟ ᱜᱟᱯᱟ ᱞᱚᱜᱚᱱ ᱧᱚᱜ ᱵᱮᱨᱮᱫ ᱦᱩᱭᱩᱜᱼᱟ ᱥᱟᱲᱮ ᱪᱷᱚᱴᱟ ᱠᱷᱚᱱᱟᱜ ᱢᱮᱪ ᱢᱮᱱᱟᱜ ᱠᱟᱫᱟ᱾
ᱥᱮᱛᱟᱜ ᱵᱮᱲᱟ ᱵᱟᱝ?
ᱦᱳᱭ ᱦᱳᱭ᱾
ᱦᱮᱸ, ᱜᱟᱯᱟ ᱛᱤᱱᱟᱹᱜ ᱠᱷᱮᱞ ᱢᱮᱱᱟᱜ ᱠᱟᱫᱟ ᱛᱟᱦᱞᱮ?
ᱜᱟᱯᱟ ᱦᱟᱸᱜ ᱜᱟᱯᱟ ᱫᱚ ᱞᱟᱹᱭ ᱜᱟᱱᱚᱜᱼᱟ ᱵᱟᱨᱭᱟ ᱪᱮᱫᱟᱜ ᱥᱮ ᱫᱩᱴᱟ ᱫᱩᱴᱟ ᱥᱟᱲᱮ ᱫᱩᱴᱟ ᱠᱷᱚᱱᱟᱜ ᱢᱤᱫᱴᱤᱡ ᱢᱮᱱᱟᱜ ᱠᱟᱫᱟ ᱦᱮᱸ ᱥᱮ ᱟᱲᱟᱭᱴᱟ ᱠᱷᱚᱱ ᱢᱤᱫᱴᱤᱡ ᱢᱮᱱᱟᱜ ᱠᱟᱫᱟ᱾ ᱟᱨ ᱧᱤᱫᱟᱹ ᱟᱲᱟᱭᱴᱟ ᱠᱷᱚᱱ, ᱢᱟᱱᱮ ᱜᱟᱯᱟ ᱜᱮᱛᱚ ᱯᱟᱲᱟᱜ ᱠᱟᱱᱟ ᱦᱮᱸ ᱵᱟᱝ?
ᱦᱮᱸ ᱦᱮᱸ ᱚᱱᱟ ᱫᱚ ᱜᱟᱯᱟᱜᱮ ᱾
ᱟᱨ ᱢᱤᱴᱟᱱ ᱩᱱᱠᱩᱣᱟᱜ
ᱦᱮᱱᱟᱜ ᱠᱟᱫᱟ ᱵᱟᱨᱭᱟ ᱴᱤᱢ ᱦᱮᱱᱟᱜ ᱟᱠᱟᱫᱟ ᱚᱠᱚᱭ ᱦᱟᱸᱜ ᱯᱷᱟᱭᱱᱮᱞ ᱨᱮᱠᱤᱱ ᱨᱟᱠᱟᱵ ᱠᱟᱱᱟ᱾
ᱦᱮᱸ, ᱥᱮᱛᱟᱜ ᱵᱮᱲᱟ ᱫᱚ ᱥᱮᱛᱟᱜ ᱵᱮᱲᱟ ᱫᱚ ᱪᱮᱫ ᱢᱮᱱᱟᱜᱼᱟ ᱟᱨᱡᱮᱱᱴᱤᱱᱟ ᱟᱨ ᱚᱠᱚᱭᱟᱜ ᱢᱮᱱᱟᱜᱼᱟ?
ᱚᱱᱟ ᱫᱚ ᱦᱟᱜ ᱵᱟᱞᱤᱧ ᱵᱟᱲᱟᱭᱟ᱾
ᱟᱪᱪᱷᱟ ᱟᱪᱪᱷᱟ, ᱦᱩᱸ᱾
ᱵᱟᱞᱤᱧ ᱧᱮᱞ ᱠᱟᱫᱟ ᱢᱤᱫ ᱫᱤᱱ ᱯᱳᱥᱴᱟᱨᱞᱤᱧ ᱧᱮᱞ ᱠᱮᱫᱟ ᱟᱫᱚ ᱩᱱᱟᱹᱜ ᱵᱟᱞᱤᱧ ᱫᱤᱥᱟᱹᱭᱮᱫᱟ᱾
ᱚ᱾
ᱯᱷᱨᱟᱱᱥ ᱡᱟᱹᱱᱤᱡ ᱠᱷᱟᱱ ᱯᱷᱨᱟᱱᱥ ᱫᱚ ᱫᱟᱲᱮᱭᱮᱱᱟ ᱛᱚᱠᱚ ᱛᱚ
ᱦᱮᱸ ᱦᱮᱸ ᱦᱮᱸ ᱦᱮᱸ᱾
ᱵᱟᱨᱭᱟ ᱜᱳᱞ ᱛᱮᱠᱚ ᱫᱟᱲᱮᱭ ᱠᱟᱱᱟ, ᱫᱤᱭᱮ
ᱜᱳᱞ‌ ᱛᱮᱠᱚ ᱫᱟᱲᱮᱭ ᱠᱟᱱᱟ᱾
ᱵᱟᱝ ᱯᱷᱟᱭ ᱦᱟᱱᱟ ᱵᱟᱨ ᱠᱷᱮᱞ ᱨᱮ ᱟᱞᱤᱧ ᱢᱚᱱᱮ ᱞᱮᱫᱟᱟᱞᱤᱧ ᱡᱟᱹᱱᱤᱡ ᱠᱷᱟᱱ ᱢᱤᱥᱤ ᱛᱟᱠᱚ ᱫᱚ ᱵᱟᱨᱭᱟ ᱯᱳᱭᱞᱳ ᱨᱮ ᱵᱟᱨᱭᱟ ᱠᱚ ᱜᱳᱞ ᱦᱚᱪᱚ ᱞᱮᱠ-ᱟ ᱠᱚ᱾ ᱟᱫᱚᱞᱤᱧ ᱢᱚᱱᱮᱭᱮᱫᱟ ᱡᱟᱹᱱᱤᱡ ᱠᱷᱟᱱ ᱦᱟᱨᱟᱣᱮᱱ ᱛᱤᱧᱟ ᱠᱚ ᱴᱤᱢ ᱴᱟᱜ ᱫᱚ ᱛᱟᱨ ᱯᱚᱨᱮ ᱛᱮ ᱡᱚᱠ ᱛᱚᱠᱷᱚᱱ ᱜᱳᱞ ᱠᱮᱫᱟ ᱠᱚ ᱛᱟᱯᱚᱨᱮ ᱵᱟᱦ ᱫᱟᱲᱮᱭᱮᱱ ᱜᱮᱭᱟᱠᱚ᱾
ᱠᱷᱮᱞ ᱧᱮᱞ ᱫᱚ ᱞᱟᱹᱠᱛᱤ ᱜᱮ ᱠᱟᱱᱟ᱾
ᱛᱟᱦᱚᱞᱮ ᱜᱚᱝᱠᱮ ᱚᱱᱠᱟ ᱢᱟᱱᱮ ᱦᱟᱸᱜ ᱚᱲᱟᱜ ᱠᱚᱨᱮ ᱫᱚ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ ᱛᱟᱦᱚᱞᱮ?
ᱚᱲᱟᱜ ᱠᱚᱨᱮ ᱫᱚ ᱱᱤᱛᱚᱜ ᱫᱚ ᱳ ᱚᱱᱠᱟ ᱫᱚ ᱟᱭᱢᱟ ᱫᱚ ᱠᱟᱹᱢᱤ ᱠᱚᱫᱚ ᱵᱟᱹᱱᱩᱜ ᱟᱠᱟᱣ ᱦᱮᱸ᱾
ᱛᱟᱦᱚᱞᱮ ᱦᱟᱸᱜ ᱱᱚᱝᱠᱟ ᱢᱟᱱᱮ ᱪᱮᱫ ᱠᱚ ᱞᱟᱹᱭᱟ ᱪᱮᱫ ᱠᱚ ᱩᱛᱩ ᱵᱟᱲᱟ ᱦᱩᱭ ᱞᱮᱱᱟ ᱛᱟᱦᱮᱧ ᱫᱚ
ᱩᱸ ᱨᱩᱴᱤ ᱦᱩᱭ ᱞᱮᱱ ᱛᱟᱦᱮ ᱛᱮᱦᱮᱧ ᱫᱚ᱾
ᱜᱚᱝᱠᱮ ᱞᱟᱹᱭᱫᱟᱹᱧ ᱛᱟᱦᱚᱞᱮ ᱛᱮᱦᱮᱧ ᱫᱚ ᱪᱮᱫ ᱠᱚ ᱩᱛᱩ ᱵᱟᱲᱟ ᱦᱩᱭ ᱞᱮᱱ ᱛᱟᱦᱮᱸᱜᱼᱟ?
ᱛᱮᱦᱮᱧ ᱫᱚ ᱨᱩᱴᱤ ᱦᱩᱭ ᱞᱮᱱ ᱛᱟᱦᱮᱱᱟ ᱨᱩᱴᱤ ᱟᱹᱞᱩ ᱰᱟᱹᱞ᱾
ᱟᱪᱪᱷᱟ, ᱛᱟᱦᱚᱞᱮ ᱛᱮᱦᱮᱧ ᱫᱚ ᱦᱟᱸᱜ ᱫᱟᱠᱟ ᱠᱚᱫᱚ ᱦᱟᱸᱜ ᱢᱟᱱᱮ ᱵᱟᱝ ᱦᱩᱭ ᱠᱟᱱᱟ ᱥᱮ ᱪᱮ
ᱵᱟᱝ ᱫᱟᱠᱟ ᱠᱚᱫᱚ ᱵᱟᱝ ᱦᱩᱭ ᱠᱟᱱ ᱛᱟᱞᱮᱭᱟ ᱾
ᱛᱮᱦᱮᱧ ᱫᱚ ᱨᱩᱴᱤ ᱠᱚᱜᱮ ᱨᱩᱴᱤ ᱵᱟᱲᱟ ᱦᱩᱭ ᱞᱮᱱᱟ ᱥᱮ ᱪᱮᱫ?
ᱦᱮᱸ ᱨᱩᱴᱤ ᱠᱚᱜᱮ ᱨᱩᱴᱤ ᱵᱚᱲᱟ ᱦᱩᱭ ᱞᱮᱱ ᱛᱟᱦᱮᱱ᱾
ᱟᱪᱪᱷᱟ᱾ ᱚᱱᱟ ᱦᱚ ᱱᱟᱯᱟᱭ ᱠᱟ ᱛᱷᱟ ᱠᱟᱱ ᱜᱮᱭᱟ ᱢᱟᱱᱮ ᱫᱤᱱᱟᱹᱢ ᱦᱤᱞᱚᱜ ᱫᱟᱠᱟ ᱫᱚ ᱡᱚᱢ ᱵᱟᱭ ᱵᱷᱟᱹᱜᱤ ᱵᱟᱭ ᱧᱚᱜ ᱵᱩᱡᱷᱟᱹᱜᱼᱟ, ᱟᱫᱚ ᱚᱱᱟ ᱠᱷᱟᱹᱛᱤᱨ ᱛᱮ ᱢᱤᱫ ᱵᱟᱨ ᱥᱤᱧ ᱫᱚ ᱨᱩᱴᱤ ᱡᱚᱢᱛᱮ ᱨᱮᱦᱚᱸ ᱵᱷᱟᱜᱤ ᱵᱩᱡᱷ ᱡᱷᱟᱹᱜ ᱜᱮᱭᱟ ᱥᱮ᱾
ᱵᱷᱟᱜᱤ ᱵᱩᱡᱷᱟᱹᱜᱼᱟ ᱦᱮᱸ, ᱚᱲᱟᱜ ᱜᱮ ᱜᱟᱯᱟ ᱦᱚᱜ ᱠᱷᱟᱱ᱾
ᱦᱳᱭ ᱫᱤᱱᱟᱹᱢ ᱦᱤᱞᱳ ᱜᱮ ᱨᱩᱴᱤ ᱡᱚᱢ ᱦᱚᱸ ᱵᱷᱟᱜᱮ ᱵᱟᱭ ᱵᱩᱡᱟᱹᱜᱼᱟ᱾
ᱫᱤᱱᱟᱹᱢ ᱱᱚᱜᱼᱚᱭ ᱡᱟᱦᱟᱸ ᱢᱤᱫ ᱫᱤᱱ ᱯᱚᱨ ᱯᱚᱨ ᱨᱩᱴᱤ ᱦᱩᱭᱩᱜ ᱜᱮᱭᱟ᱾
ᱟᱪᱪᱷᱟ ᱟᱪᱪᱷᱟ ᱱᱚᱣᱟ ᱫᱚ ᱟᱹᱰᱤ ᱱᱟᱯᱟᱭ ᱠᱟᱛᱷᱟ ᱠᱟᱱ,
ᱦᱩᱸ,
ᱨᱩᱴᱤ ᱡᱚᱢ ᱛᱚ ᱢᱟᱱᱮ ᱪᱮᱫ ᱠᱚ ᱞᱟᱹᱭᱟ? ᱡᱩᱫᱤ ᱡᱟᱦᱟᱱᱟᱜ ᱵᱮᱱ ᱠᱟᱹᱢᱤᱭᱟ ᱛᱟᱦᱚᱞᱮ ᱨᱩᱴᱤ ᱡᱚᱢ ᱛᱟᱦᱮᱱ ᱫᱚ ᱵᱟᱵᱮᱱ ᱛᱟᱦᱮᱸᱱ ᱫᱟᱲᱮᱭᱟᱜᱼᱟ, ᱡᱩᱫᱤ ᱦᱟᱸᱜ ᱚᱲᱟᱜ ᱠᱚᱨᱮ ᱜᱮᱵᱮᱱ ᱛᱟᱦᱮᱱᱟ ᱛᱟᱦᱚᱞᱮ ᱫᱚ ᱨᱩᱴᱤ ᱡᱚᱢ ᱛᱮᱦᱚᱸᱵᱮᱱ ᱛᱟᱦᱮᱸᱱ ᱫᱟᱲᱮᱭᱟᱜ ᱜᱮᱭᱟ, ᱡᱮ ᱡᱟᱦᱟᱱᱟᱜ ᱵᱟᱵᱮᱱ ᱠᱟᱹᱢᱤᱭᱟ᱾
ᱪᱮᱫ ᱦᱚᱸ ᱵᱟᱢ ᱠᱟᱹᱢᱤ ᱵᱟᱲᱟᱣ ᱟᱠᱟᱫᱟ ᱟᱭᱩᱵ ᱵᱮᱲᱟ ᱫᱚ ᱨᱩᱴᱤ ᱡᱚᱢ ᱜᱮ ᱵᱷᱟᱹᱜᱤ ᱵᱩᱡᱷᱟᱜᱼᱟ᱾ ᱦᱟᱞᱠᱟ ᱧᱚᱜ ᱦᱟᱞᱠᱟ ᱧᱚᱜ ᱡᱚᱢ,
ᱦᱩᱸ,
ᱟᱨ ᱯᱮᱨᱮᱡ ᱩᱱᱟᱹᱜ ᱞᱟᱪ
ᱢᱟᱱᱮ ᱚᱠᱟᱨᱮ ᱢᱮᱱᱟᱜ ᱢᱮᱭᱟ ᱚᱲᱟᱜ ᱨᱮ ᱥᱮ ᱵᱟᱭᱨᱮ ᱠᱚᱨᱮ ᱢᱮᱱᱟᱜ ᱢᱮᱭᱟ ᱦᱟᱸᱜ?
ᱱᱤᱛᱚᱜ ᱫᱚ ᱱᱟᱜ ᱚᱲᱟᱜ ᱨᱮ ᱢᱮᱱᱟᱜ ᱟᱠᱟ ᱫᱤᱧᱟᱹ ᱵᱟᱦᱨᱮ ᱠᱚᱨᱮ ᱫᱚ ᱵᱟᱝ ᱪᱟᱞᱟᱣ ᱵᱟᱲᱟ ᱦᱩᱭ ᱟᱠᱟᱱᱟ᱾
ᱛᱟᱦᱞᱮ ᱚᱲᱟᱜ ᱨᱮᱫᱚ ᱮᱠᱞᱟ ᱜᱮᱥᱮ ᱢᱮᱱᱟᱜ ᱠᱚᱣᱟ ᱡᱚᱛᱚ ᱦᱚᱲ ᱜᱮ ᱚᱲᱟᱜ ᱦᱚᱲ ᱠᱚ?
ᱚᱲᱟᱜ ᱦᱚᱲ ᱦᱚᱸ ᱡᱚᱛᱚᱜᱮ ᱢᱮᱱᱟᱜ ᱠᱚᱣᱟ᱾ ᱡᱚᱛᱚ ᱦᱚᱲ ᱜᱮ ᱢᱮᱱᱟᱜ ᱠᱟ ᱚᱲᱟᱜ ᱨᱮᱜᱮ᱾
ᱛᱟᱦᱞᱮ ᱚᱻ ᱚᱲᱟᱜᱨᱮ ᱫᱚ ᱛᱤᱱ ᱦᱚᱲ ᱯᱮ ᱛᱟᱦᱮᱱ ᱜᱮᱭᱟ?
ᱦᱩᱸ, ᱯᱩᱱ ᱦᱚᱲᱞᱮ ᱛᱟᱦᱮᱱ ᱜᱮᱭᱟ᱾
ᱟᱪᱪᱷᱟ ᱟᱪᱪᱷᱟ᱾
ᱤᱧ ᱴᱟᱹᱠᱩ ᱢᱮᱱᱟᱭᱟ᱾
ᱛᱟᱦᱚᱞᱮ ᱢᱟᱱᱮ ᱵᱟ ᱢᱟ ᱛᱟᱹᱠᱤᱱ ᱫᱚ ᱪᱮᱫ ᱠᱚᱠᱤᱱ ᱠᱟᱹᱢᱤ ᱵᱟᱲᱟᱭ ᱜᱮᱭᱟ ᱚᱲᱟᱜ ᱯᱚᱨᱮᱱᱟᱜ? ᱥᱮ ᱡᱟᱦᱟᱸᱱᱟᱜ ᱠᱚᱦᱚ ᱚᱱᱠᱟ?
ᱥᱟᱨᱵᱷᱤᱥ ᱴᱟᱨᱵᱷᱤᱥ ᱫᱚ ᱵᱟᱹᱱᱩᱜ ᱟᱠᱟᱜᱼᱟ ᱪᱟᱥ ᱠᱚᱜᱮ᱾
ᱪᱟᱥ ᱵᱟᱥ ᱜᱮ ᱥᱮ ᱪᱮᱫ?
ᱦᱳᱭ ᱦᱳᱭ ᱦᱳᱭ,
ᱦᱳᱭ, ᱱᱤᱛᱚᱜ ᱫᱚ ᱟᱵᱚ ᱛᱚ ᱨᱮᱸᱜᱮᱡ ᱦᱚᱲ ᱚᱱᱟ ᱠᱚ ᱪᱷᱟᱲᱟ ᱪᱮᱫ ᱦᱚᱸ ᱵᱟᱵᱚᱱ ᱠᱟᱹᱢᱤᱭᱟ᱾ ᱤᱱᱟᱹ ᱠᱚᱫᱚ ᱢᱮᱱᱟᱜ ᱛᱟᱵᱚᱱ ᱜᱮᱭᱟ ᱦᱮᱸ ᱵᱟᱝ᱾ ᱮᱴᱟᱜᱟᱜ ᱢᱮᱱᱟᱜ ᱟᱨ ᱵᱟᱹᱱᱩᱜ ᱚᱱᱟ ᱠᱚᱫᱚ ᱢᱮᱱᱟᱜ ᱜᱮᱭᱟ᱾
ᱦᱮᱸ ᱚᱱᱟᱦᱚᱸ᱾
ᱪᱟᱥᱵᱟᱥ ᱠᱚ ᱡᱟᱦᱟᱸ ᱦᱤᱛᱚᱜ ᱠᱟᱹᱴᱤ ᱛᱮᱱᱟᱜ ᱪᱮᱫ ᱦᱚᱸ ᱵᱟᱹᱱᱩᱜᱼᱟ᱾
ᱥᱮᱫ ᱢᱟ ᱱᱚᱜᱼᱚᱭ ᱡᱟᱦᱟᱸ ᱫᱚᱢᱮ ᱪᱮᱫ ᱠᱚ ᱞᱟᱹᱭᱟ ᱫᱟᱜ ᱠᱮᱫᱟᱭ, ᱟᱨ ᱨᱚᱦᱚᱭ ᱠᱚᱦᱚᱸ ᱦᱟᱸᱜ ᱮᱛᱚᱦᱚᱵ ᱵᱟᱲᱟ ᱠᱮᱫ ᱠᱟᱫᱟ ᱠᱚ ᱱᱚᱣᱟ ᱠᱚᱨᱮ ᱫᱚ, ᱢᱟᱱᱮ ᱵᱟᱨᱟᱵᱟᱨᱤ ᱜᱚᱫ ᱠᱟᱫᱟ ᱠᱚ ᱦᱟᱸ ᱢᱟᱱᱮ ᱞᱟᱦᱟ ᱠᱷᱚᱱᱟᱜ ᱜᱮ ᱠᱟᱹᱴᱤᱡ ᱱᱚᱛᱮ ᱫᱚ ᱟᱞᱮ ᱥᱮᱫ ᱫᱚ ᱦᱟᱸᱜ ᱫᱟᱜ ᱡᱟᱹᱲᱤ ᱫᱚ ᱦᱩᱭᱩᱜ ᱠᱟᱱᱟ᱾
ᱦᱩᱸ ᱦᱩᱸ, ᱨᱚᱦᱚᱭ ᱫᱚᱠᱚ ᱨᱚᱦᱚᱭ ᱵᱟᱲᱟ ᱜᱚᱫ ᱟᱠᱟᱫ ᱜᱮᱭᱟ ᱵᱟᱝ?
ᱜᱟᱹᱰᱤ ᱜᱚᱫ ᱠᱟᱫᱟ ᱦᱮᱸ ᱵᱟᱝ?
ᱵᱟ ᱵᱟ,
ᱛᱟᱦᱞᱮ ᱱᱚᱣᱟ ᱪᱮᱫ ᱠᱚ ᱞᱟᱹᱭᱟ? ᱱᱤᱛᱚᱜ ᱪᱮᱫ ᱠᱚ ᱦᱤᱡᱩᱜ ᱠᱟᱱᱟ ᱢᱟᱱᱮ ᱱᱚᱝᱠᱟᱱᱟᱜ ᱯᱚᱨᱚᱵᱽ? ᱩ ᱯᱚᱨᱚᱵᱽ ᱠᱚ ᱚᱯᱮᱥᱮᱱ ᱦᱩᱭ ᱵᱟᱲᱟᱜ ᱠᱟᱱᱟ ᱥᱮ ᱵᱟᱝ ᱱᱤᱛᱚᱜ?
ᱱᱤᱛᱚᱜ ᱫᱚ ᱯᱟᱛᱟ ᱯᱚᱨᱚᱵᱽ ᱠᱚ ᱪᱟᱵᱟᱣ ᱠᱟᱱᱟ ᱱᱟᱦᱟᱜ᱾
ᱟᱨ ᱛᱮᱦᱮᱧ ᱜᱚᱝᱠᱮ ᱵᱟᱢ ᱪᱟᱞᱟᱣ ᱠᱟᱱᱟ ᱯᱚᱨᱚᱵᱽ ᱧᱮᱞ?
ᱛᱮᱦᱤᱧ ᱫᱚ ᱵᱟᱝ ᱵᱟᱝ ᱵᱟᱝ ᱵᱟᱝ ᱪᱟᱞᱟᱣ ᱦᱩᱭ ᱠᱟᱱᱟ ᱵᱟᱝ ᱪᱟᱞᱟᱣ
ᱦᱩᱸ ᱛᱮᱦᱮᱧ ᱫᱚ ᱞᱟᱹᱭ ᱛᱟᱦᱮᱱᱟ ᱠᱚ ᱠᱷᱩᱲᱤ ᱰᱩᱝᱨᱤ ᱨᱮ ᱫᱚᱢᱮ ᱦᱚᱲᱚᱜ ᱛᱟᱦᱮᱱᱟᱠᱚ ᱟᱭᱢᱟ ᱥᱟᱺᱜᱤᱧ ᱥᱟᱺᱜᱤᱧ ᱥᱮ ᱟᱭᱢᱟ ᱫᱤᱥᱚᱢ ᱫᱤᱥᱚᱢ ᱠᱷᱚᱱᱟᱜ ᱦᱚᱲ ᱠᱚ ᱦᱤᱡᱩᱜ ᱜᱮᱭᱟ ᱠᱚ᱾
ᱦᱮᱸᱻ ᱦᱤᱡᱩᱜ ᱜᱮᱭᱟ ᱠᱚ ᱚᱸᱰᱮ ᱦᱚᱸ᱾
ᱟᱫᱚ ᱦᱚᱲᱟᱜ ᱢᱚᱪᱟ ᱨᱮ ᱟᱸᱡᱚᱢ ᱵᱟᱲᱟ ᱦᱩᱭ ᱠᱟᱱᱟ ᱛᱚ, ᱱᱤᱡᱮ ᱦᱚᱸ ᱵᱟᱝ ᱪᱟᱞᱟᱣ ᱵᱟᱲᱟ ᱦᱩᱭ ᱠᱟᱱᱟ᱾ ᱟᱫᱚ ᱩᱱᱠᱩ ᱠᱚ ᱞᱟᱹᱭᱟ ᱡᱮ ᱚᱸᱰᱮ ᱫᱚ ᱟᱹᱰᱤᱜᱟᱱ ᱦᱚᱲ ᱠᱚ ᱦᱤᱡᱩᱜᱼᱟ, ᱟᱹᱰᱤ ᱫᱳᱢᱮᱞ ᱫᱳᱢᱮᱞ ᱦᱚᱲ ᱮᱠᱫᱚᱢ᱾
ᱦᱮᱸᱻ᱾
ᱟᱫᱚ ᱦᱟᱸᱜ ᱦᱚᱭ ᱢᱤᱫ ᱫᱷᱟᱣ ᱜᱟᱱ ᱪᱟᱞᱟᱜ ᱦᱩᱭᱩᱜᱼᱟ, ᱤᱪᱪᱷᱟᱹ ᱢᱮᱱᱟᱜ ᱠᱟᱫᱟ ᱪᱟᱞᱟᱜ ᱨᱮᱱᱟᱜ᱾ ᱟᱫᱚ ᱮᱠᱡᱟᱢ ᱠᱚ ᱪᱟᱞᱟᱜ ᱠᱟᱱ ᱠᱷᱟᱹᱛᱤᱨ ᱛᱮ ᱦᱟᱸᱜ ᱵᱟᱝ ᱪᱟᱞᱟᱣ ᱦᱩᱭ ᱫᱟᱲᱮᱭ ᱠᱟᱫᱟ᱾ ᱟᱫᱚ ᱦᱟᱸᱜ ᱮᱠᱡᱟᱢ ᱠᱚ ᱱᱚᱝᱠᱟ ᱪᱟᱵᱟ ᱵᱟᱲᱟ ᱞᱮᱱᱠᱷᱟᱱ ᱦᱟᱸᱜ ᱪᱟᱞᱟᱜ ᱦᱩᱭᱩᱜᱼᱟ᱾
ᱦᱩᱸ ᱦᱩᱸ ᱦᱩᱸ ᱱᱤᱡᱮ ᱦᱚᱸ ᱵᱟᱝ ᱪᱟᱞᱟᱣ ᱵᱟᱲᱟ ᱦᱩᱭ
ᱜᱚᱝᱠᱮ ᱛᱟᱦᱚᱞᱮ ᱟᱢ ᱪᱟᱞᱟᱣ ᱵᱟᱲᱟ ᱠᱟᱱᱟᱢ ᱥᱮ ᱵᱟᱝ ᱜᱮ?
ᱵᱟ ᱵᱟ ᱠᱷᱩᱲᱤ ᱰᱩᱝᱨᱤ ᱫᱚ ᱵᱟᱝ ᱪᱟᱞᱟᱣ ᱵᱟᱲᱟ ᱦᱩᱭ ᱠᱟᱱᱟ, ᱟᱨ ᱠᱷᱩᱲᱤ ᱰᱩᱝᱨᱤ ᱦᱚᱸ ᱵᱟᱝ ᱟᱨ ᱜᱷᱟᱴᱥᱤᱞᱟᱹ ᱯᱟᱛᱟ ᱦᱚᱸ ᱵᱟᱝ ᱪᱟᱞᱟᱣ ᱦᱩᱭ ᱠᱟᱱᱟ ᱾
ᱟᱪᱪᱷᱟ ᱟᱪᱷᱟ᱾
ᱱᱳᱣᱟ ᱠᱚᱫᱚ ᱢᱟᱱᱮ ᱪᱮᱫ ᱠᱚ ᱞᱟᱹᱭᱟ ᱪᱟᱞᱟᱜ ᱞᱟᱠ ᱛᱤ ᱠᱟᱱᱟ ᱢᱟᱱᱮ ᱢᱟᱨᱟᱝ ᱢᱟᱨᱟᱝ ᱯᱟᱛᱟ ᱯᱷᱟᱱᱥᱮᱱ ᱠᱚᱫᱚᱻ ᱪᱟᱞᱟᱜ ᱞᱟᱠᱛᱤ᱾ ᱡᱮ ᱱᱚᱜᱼᱚᱝᱠᱟ ᱯᱨᱳᱜᱨᱟᱢ ᱚᱨᱠᱮᱥᱴᱨᱚ ᱚᱨᱠᱮᱥᱴᱟᱨ ᱯᱨᱳᱜᱨᱟᱢ ᱠᱚᱫᱚ ᱚᱱᱟ ᱠᱚᱫᱚ ᱵᱟᱢ ᱪᱟᱞᱟᱜ ᱨᱮᱦᱚᱸ ᱴᱷᱤᱠ ᱜᱮᱭᱟ᱾ ᱢᱮᱱᱠᱷᱟᱱ ᱱᱚᱝᱠᱟ ᱧᱩᱛᱩᱢᱟᱱ ᱧᱩᱛᱩᱢᱟᱱ ᱯᱚᱨᱚᱵᱽ ᱠᱚᱫᱚ ᱪᱟᱞᱟᱜ ᱞᱟᱠᱛᱤ ᱠᱟᱱᱟ ᱦᱮᱸ ᱥᱮᱸ ᱵᱟᱝ?
ᱦᱩᱸ ᱦᱩᱸ, ᱟᱭᱢᱟ ᱞᱮᱠᱟᱱᱟᱜ ᱫᱚᱠᱟᱱ ᱠᱚ ᱟᱹᱜᱩᱭᱟ᱾
ᱦᱳᱭ, ᱟᱭᱢᱟ ᱞᱮᱠᱟᱱ ᱫᱚᱠᱟᱱ ᱥᱟᱶ ᱛᱮ ᱟᱭᱢᱟ ᱞᱮᱠᱟᱱ ᱟᱵᱚᱣᱟᱜ ᱴᱨᱟᱰᱤᱥᱮᱱᱟᱞ ᱠᱟᱥᱴᱚᱢ ᱠᱚᱸᱦᱚᱸ ᱠᱚ ᱟᱹᱜᱩᱭᱟ, ᱚᱱᱟ ᱠᱚᱸᱦᱚᱸ ᱦᱟᱛᱟᱣ ᱵᱟᱲᱟ ᱨᱮᱱᱟᱜ
ᱦᱩᱸ ᱟᱭᱢᱟ ᱞᱮᱠᱟᱱ
ᱟᱨᱚ ᱡᱩᱫᱤ ᱵᱟᱹᱦᱩ ᱮᱨᱟ ᱠᱚ ᱛᱟᱦᱮᱱᱟ ᱠᱚ, ᱡᱩᱫᱤ ᱵᱟᱹᱦᱩᱭ ᱛᱟᱦᱮᱱ ᱛᱟᱵᱮᱱᱟ ᱛᱟᱦᱚᱞᱮ ᱠᱷᱟᱱ ᱫᱚ ᱟᱨ ᱦᱚᱸ ᱛᱚ ᱢᱮᱛᱟᱢᱟ ᱦᱟᱱᱟ ᱠᱤᱨᱤᱧᱟᱹᱧ ᱢᱮ ᱱᱚᱣᱟ ᱠᱤᱨᱤᱧᱟᱹᱧ ᱢᱮ᱾ ᱠᱷᱤᱡᱞᱟᱹᱣ ᱪᱟᱵᱟ ᱵᱮᱱᱟ ᱟᱨ ᱱᱚᱛᱮ ᱟᱵᱮᱱᱟᱜ ᱠᱟᱹᱣᱰᱤ ᱠᱚᱜᱮ ᱵᱟᱭ ᱛᱟᱦᱮᱱᱟ, ᱚᱱᱟ ᱠᱷᱟᱹᱛᱤᱨ ᱛᱮ ᱵᱟᱹᱦᱩ ᱠᱚᱫᱚ ᱟᱞᱚᱢ ᱤᱫᱤ ᱠᱚᱣᱟ ᱚᱱᱟ ᱯᱟᱛᱟ ᱠᱚᱨᱮ ᱫᱚ ᱩᱱ ᱥᱩᱢᱟᱹᱭ ᱫᱚ, ᱛᱟᱦᱮᱱ ᱨᱮᱦᱚᱸ ᱢᱮᱛᱟᱭ ᱢᱮ ᱤᱧ ᱫᱚ ᱤᱧ ᱴᱷᱮᱱ ᱫᱚ ᱯᱚᱭᱥᱟ ᱵᱟᱹᱱᱩᱜᱼᱟ, ᱟᱢ ᱴᱷᱮᱱ ᱡᱩᱫᱤ ᱯᱩᱭᱥᱟ ᱢᱮᱱᱟᱜ ᱠᱷᱟᱱ ᱦᱟᱛᱟᱣ ᱢᱮ ᱤᱧ ᱫᱚ ᱪᱮᱫ ᱦᱚᱸ ᱟᱞᱚᱢ ᱢᱮᱱ ᱵᱟᱲᱟᱣᱟᱹᱧᱟᱹ ᱦᱮᱸ ᱵᱟᱝ᱾
ᱦᱳᱭ ᱦᱳᱭ᱾
ᱡᱟᱸᱦᱟᱸᱭ ᱵᱟᱹᱦᱩ ᱫᱚᱭ ᱞᱟᱹᱭᱟᱭ ᱤᱧ ᱫᱚ ᱦᱟᱛᱟᱣᱟᱧ ᱢᱮ ᱱᱚᱶᱟ, ᱵᱟᱠᱷᱟᱱ ᱫᱚ ᱤᱧ ᱫᱚ ᱵᱟᱹᱧ ᱪᱟᱞᱟᱜᱼᱟ ᱥᱮᱧ ᱨᱟᱹᱜᱤᱜ ᱟᱠᱚ ᱥᱮ ᱟᱹᱰᱤᱜᱟᱱ ᱩᱥᱟᱹᱫᱚᱜᱼᱟ ᱠᱚ ᱦᱮᱸ ᱵᱟᱝ᱾
ᱦᱩᱸ ᱟᱭᱢᱟ ᱚᱝᱠᱟ ᱨᱟᱹᱜᱤ ᱩᱥᱟᱹᱫ ᱦᱳᱭᱳᱜᱼᱟ ᱾
ᱦᱩᱸ ᱚᱱᱟ ᱠᱷᱟᱹᱛᱤᱨ ᱛᱮ ᱪᱮᱫ ᱟᱫᱚ᱾
ᱦᱳᱭ᱾
ᱚᱱᱟ ᱫᱚ
ᱚᱡᱽ ᱜᱮᱭᱟ ᱠᱚ ᱚᱝᱠᱟ᱾
ᱟᱞᱮ ᱟᱨ ᱛᱟᱦᱚᱞᱮ ᱱᱚᱝᱠᱟ ᱦᱟᱸᱜ ᱟᱞᱮ ᱥᱮᱫ ᱫᱚ ᱢᱟᱱᱮ ᱥᱮᱛᱟᱜ ᱵᱮᱲᱟ ᱫᱚ ᱫᱚᱢᱮ ᱥᱤᱛᱩᱝ ᱠᱮᱫᱟ ᱥᱮ ᱟᱨ ᱛᱟᱨᱟᱥᱤᱧ ᱵᱮᱲᱟ ᱱᱚᱝᱠᱟᱭ ᱫᱟᱜ ᱠᱮᱫᱟ ᱵᱟᱝ᱾ ᱵᱷᱟᱵᱤ ᱜᱮ ᱵᱟᱞᱮ ᱵᱷᱟᱵᱤᱭ ᱟᱠᱟᱫ ᱛᱟᱦᱮᱱᱟ ᱡᱮ ᱱᱚᱝᱠᱟᱭ ᱫᱟᱜᱟ ᱢᱮᱱᱛᱮ᱾ ᱟᱞᱮ ᱢᱮᱱᱫᱟᱞᱮ ᱛᱮᱦᱮᱧ ᱫᱚ ᱫᱚᱢᱮ ᱥᱤᱛᱩᱝ ᱠᱮᱫ ᱫᱚᱭ ᱛᱟᱯᱚᱨᱮ ᱱᱚᱝᱠᱟᱼᱼ ᱵᱟᱭ ᱫᱟᱜ ᱮ ᱫᱟᱭ ᱟᱫᱚ ᱱᱚᱰᱮ ᱡᱟᱦᱟᱸ ᱵᱩᱨᱩ ᱪᱮᱫ ᱠᱚ ᱞᱮᱭᱟ ᱚᱱᱟ ᱪᱮᱫ ᱠᱚ ᱞᱮᱭᱟ ᱠᱷᱩᱲᱤ ᱰᱩᱝᱨᱤ ᱨᱮᱼᱼ ᱛᱮᱦᱮᱧ ᱫᱚ ᱵᱚᱸᱜᱟ ᱵᱩᱨᱩ ᱦᱩᱭᱱᱟᱛᱚ ᱟᱫᱚ ᱚᱱᱟ ᱠᱷᱟᱹᱛᱤᱨ ᱛᱮ ᱯᱟᱞᱮ ᱫᱟᱜ ᱡᱟᱹᱲᱤᱭᱮᱜ ᱞᱮᱜᱮᱭᱟ ᱟᱞᱮ ᱥᱮᱱ ᱠᱷᱚᱱᱟᱜ ᱫᱚ ᱥᱩᱨ ᱜᱮᱭᱟ ᱛᱚ
ᱟᱪᱪᱷᱟ ᱟᱪᱪᱷᱟ ᱠᱷᱩᱲᱤ ᱰᱩᱝᱨᱤ ᱨᱮ ᱫᱚ ᱦᱚᱞᱟᱭ ᱦᱚᱞᱟ ᱵᱚᱸᱜᱟ ᱵᱩᱨᱩ ᱦᱩᱭ ᱠᱟᱱᱟ
ᱚᱝᱠᱟ ᱠᱚ ᱞᱮᱭᱟ ᱛᱚ ᱵᱚᱸᱜᱟ ᱵᱩᱨᱩ ᱡᱟᱸᱦᱟ ᱨᱮ ᱛᱟᱸᱦᱮᱱᱟᱭ ᱚᱸᱰᱮ ᱫᱚ ᱠᱟᱹᱴᱤᱡ ᱫᱟᱜ ᱡᱟᱹᱲᱤ ᱜᱮᱭᱟᱭ ᱚᱱᱠᱟ ᱯᱟᱦᱤᱞ ᱦᱟᱯᱲᱟᱢ ᱠᱚᱣᱟᱜ ᱢᱚᱪᱟ ᱠᱚᱨᱮ ᱠᱷᱚᱱᱟᱜ ᱟᱸᱡᱚᱢ ᱠᱟᱱᱟ ᱡᱮ ᱡᱟᱸᱦᱟᱼᱼ ᱛᱮᱭ ᱡᱟᱸᱦᱟ ᱨᱮ ᱵᱚᱸᱜᱟ ᱵᱩᱨᱩ ᱦᱩᱭᱩᱜᱼᱟ ᱚᱸᱰᱮ ᱫᱚ ᱡᱟᱹᱥᱛᱤ ᱠᱟᱭᱛᱮ ᱛᱮ ᱫᱟᱜ ᱡᱟᱹᱲᱤ ᱫᱚ ᱡᱚᱨᱚᱜ ᱜᱮᱭᱟ ᱪᱮᱫᱟᱜ ᱥᱮ ᱚᱸᱱᱰᱮ ᱨᱮᱱᱼᱼ ᱵᱚᱸᱜᱟ ᱵᱩᱨᱩ ᱟᱨ ᱟᱵᱚᱨᱮᱱ ᱵᱚᱸᱜᱟ ᱵᱩᱨᱩ ᱛᱚ ᱫᱷᱤᱨᱤ ᱫᱟᱲᱮ ᱱᱟᱲᱤ ᱠᱚᱜᱮ
ᱦᱩᱸ ᱦᱩᱸ ᱟᱨ ᱯᱟᱦᱤᱞ ᱦᱟᱯᱲᱟᱢ ᱠᱚᱣᱟᱜ ᱫᱚ ᱱᱚᱞᱮᱡᱽ ᱜᱮᱛᱟ ᱠᱚ ᱟᱞᱟᱫᱟ ᱱᱚᱞᱮᱡᱽ ᱢᱮᱜᱴᱮᱱ ᱡᱟᱸᱦᱟ ᱢᱤᱜᱴᱮᱱ ᱛᱟᱦᱮᱱ ᱛᱟᱠᱚ ᱫᱚ ᱥᱮ ᱢᱮᱱᱟᱜ ᱛᱟᱠᱚᱣᱟ ᱩᱱᱠᱩ ᱫᱚ ᱟᱨᱼᱼ ᱥᱤᱛᱩᱝ ᱟᱞᱦᱟ ᱧᱮᱞ ᱛᱮᱜᱮ ᱠᱚ ᱞᱟᱹᱭᱟ ᱡᱮ ᱱᱤᱛᱚᱜ ᱱᱩᱱᱟᱹᱜ ᱚᱠᱛᱚᱜ ᱠᱟᱱᱟ ᱥᱮ ᱪᱟᱸᱫᱚ ᱧᱮᱞ ᱛᱮᱜᱮ ᱠᱚ ᱞᱮᱭᱟ ᱛᱮᱦᱤᱧ ᱫᱚ ᱱᱩᱱᱟᱹᱜ ᱢᱟᱱᱮ ᱤᱭᱟᱹ ᱠᱟᱱᱟ ᱛᱟᱹᱨᱤᱠᱷ ᱠᱟᱱᱟ ᱥᱮ ᱵᱟᱨ ᱠᱟᱱᱟ ᱠᱚ ᱞᱟᱹᱭᱟ
ᱦᱳᱭ ᱟᱨ ᱦᱳᱭ ᱟᱨ ᱩᱱᱠᱩ ᱫᱚ ᱢᱟᱱᱮ ᱪᱮᱫ ᱠᱚ ᱞᱟᱹᱭᱟ ᱴᱟᱭᱤᱢ ᱠᱚᱫᱚ ᱵᱟᱠᱚ ᱧᱮᱞᱟ ᱩᱱᱠᱩ ᱫᱚ ᱵᱮᱲᱟ ᱧᱮᱞ ᱛᱮᱜᱮ ᱥᱮ ᱵᱮᱲᱟ ᱧᱮᱞ ᱛᱮᱜᱮ ᱠᱚ ᱞᱟᱹᱭᱟ ᱡᱮ ᱱᱤᱱᱟᱹᱜ ᱵᱟᱡᱟ ᱟᱠᱟᱱᱟ ᱱᱤᱛᱚᱜ ᱫᱚ ᱠᱟᱹᱢᱤ ᱠᱷᱚᱱᱟᱜ ᱵᱚᱱ ᱪᱷᱩᱴᱤᱜᱼᱟ ᱥᱮ ᱠᱟᱹᱢᱤ ᱠᱷᱚᱱᱟᱜ ᱵᱚᱱ ᱨᱟᱠᱟᱵᱼᱟ ᱟᱨ ᱟᱵᱚ ᱫᱚ ᱱᱮᱛᱟᱨ ᱫᱚᱼᱼ ᱯᱷᱳᱱᱤᱧ ᱧᱮᱞᱟ
ᱜᱷᱩᱲᱤᱧ ᱧᱮᱞᱟ ᱛᱟᱨᱯᱚᱨ ᱠᱚ ᱠᱟᱹᱢᱤᱭᱟ ᱥᱮᱠᱚ ᱞᱟᱜᱟᱜᱼᱟ ᱥᱮᱠᱚ ᱨᱟᱠᱟᱵ ᱟᱠᱚ
ᱩᱱ ᱫᱚ ᱵᱮᱲᱟ ᱠᱚ ᱠᱚᱭᱚᱜ ᱟᱭᱟ ᱟᱨ ᱠᱚ ᱠᱟᱹᱢᱤᱭᱟ
ᱦᱩᱸ ᱢᱟᱲᱟᱝ ᱩᱱᱠᱩ ᱩᱱᱠᱩ ᱠᱚᱫᱚ ᱢᱤᱫᱴᱮᱱ ᱱᱚᱞᱮᱡ ᱜᱮ ᱟᱞᱟᱫᱟ ᱜᱮᱛᱟ ᱠᱚᱣᱟ
ᱮᱠᱫᱚᱢ ᱮᱠᱫᱚᱢ
ᱯᱟᱹᱦᱤᱞ ᱡᱟᱦᱟᱸ ᱛᱤᱱᱟᱹᱜ ᱥᱤᱠᱷᱱᱟᱹᱛ ᱠᱚ ᱧᱟᱢ ᱟᱠᱟᱜᱼᱟ ᱥᱮᱠᱚᱼᱼ ᱟᱨ ᱯᱟᱹᱦᱤᱞ ᱦᱟᱲᱟᱢ ᱵᱩᱲᱦᱤ ᱠᱚ ᱯᱟᱲᱦᱟᱜ ᱚᱞᱚᱜ ᱯᱟᱲᱦᱟᱜ ᱵᱟᱝᱠᱚ ᱵᱟᱲᱟᱭ ᱨᱮᱦᱚᱸᱼᱼ ᱯᱚᱭᱥᱟ ᱞᱮᱠᱷᱟ ᱛᱮ ᱥᱮ ᱡᱟᱦᱟᱱᱟᱜ ᱢᱟᱱᱮ ᱡᱟᱦᱟᱱᱟᱜ ᱫᱤᱠ ᱫᱤᱭᱮ ᱚᱦᱚᱢ ᱚᱦᱚᱢ ᱚᱦᱚᱢ ᱯᱟᱨᱚᱢ ᱠᱚᱜᱼᱟ ᱩᱱᱠᱩ ᱴᱷᱮᱱ ᱠᱷᱚᱱ ᱫᱚ
ᱢᱟᱱᱮ ᱚᱦᱚᱢ ᱮᱲᱮ ᱫᱟᱲᱮᱭᱟᱭ ᱠᱮᱭᱟ ᱦᱮᱸ ᱵᱟᱝ
ᱩᱸᱦᱩᱜ ᱪᱮᱫ ᱛᱮᱦᱚᱸ ᱚᱦᱚᱢ ᱮᱲᱮ ᱠᱮᱭᱟ
ᱮᱠᱫᱚᱢ ᱮᱠᱫᱚᱢ ᱡᱟᱦᱟᱱᱟᱜ ᱡᱤᱱᱤᱥ ᱞᱮᱠᱟ ᱜᱮ ᱞᱟᱦᱟ ᱞᱟᱦᱟ ᱛᱟᱦᱮᱱᱟ ᱱᱚᱣᱟ ᱢᱟ ᱵᱟᱲᱟᱭᱚᱜ ᱠᱟᱱ ᱜᱮᱼᱼ
ᱦᱩᱸᱻ
ᱢᱮᱱ ᱠᱷᱟᱱ ᱟᱫᱚ ᱚᱱᱟ ᱜᱮᱼᱼ
ᱱᱤᱡᱮ ᱱᱩᱱᱟᱹᱜ ᱚᱞ ᱯᱟᱲᱦᱟᱣ ᱠᱟᱛᱮᱜ ᱪᱮᱫ ᱦᱳᱭᱳᱜᱼᱟ ᱩᱱᱠᱩ ᱫᱚ ᱴᱟᱭᱤᱢ ᱯᱷᱳᱱ ᱧᱮᱞ ᱛᱮᱜᱮ ᱯᱷᱳᱱ ᱵᱟᱝ ᱧᱮᱞ ᱛᱮᱜᱮ ᱚᱠᱛᱚ ᱠᱚ ᱞᱟᱹᱭᱟ ᱥᱮ ᱛᱟᱹᱨᱤᱠᱷ ᱢᱟᱹᱦᱤᱛ ᱦᱚᱸᱠᱚ ᱞᱟᱹᱭᱟ ᱥᱮ ᱫᱤᱱ ᱦᱚᱸᱠᱚ ᱞᱟᱹᱭᱟ ᱡᱮ ᱫᱚ ᱱᱚᱣᱟ ᱫᱤᱱ ᱠᱟᱱᱟ
ᱟᱨ ᱩᱱᱠᱩ ᱫᱚᱢᱮ ᱪᱟᱸᱫᱚ ᱠᱚ ᱞᱮᱠᱷᱟᱭᱟ ᱪᱟᱸᱫᱚ ᱟᱨ ᱟᱵᱚ ᱫᱚ ᱪᱤᱠᱟᱹᱭ ᱟᱵᱚᱱ ᱞᱟᱹᱭ ᱢᱮᱥᱮ ᱛᱮ ᱟᱵᱚ ᱫᱚ ᱟᱵᱚ ᱫᱚ ᱠᱮᱞᱮᱱᱰᱟᱨ ᱵᱚᱱ ᱧᱮᱞᱟ ᱩᱱᱠᱩ ᱫᱚ ᱪᱟᱸᱫᱚ ᱠᱚ ᱞᱮᱠᱷᱟᱭᱟ ᱪᱟᱸᱫᱚ ᱡᱮ ᱪᱟᱸᱫᱚ ᱠᱚ ᱠᱚᱭᱚᱜ ᱮᱭᱟ ᱡᱮ ᱛᱮᱦᱮᱧ ᱫᱚ ᱯᱩᱨᱱᱤᱢᱟ ᱠᱟᱱᱟ ᱛᱟᱦᱚᱞᱮ ᱦᱮᱸ ᱛᱮᱦᱮᱱ ᱫᱚ ᱱᱤᱱᱟᱹᱜ ᱫᱤᱱ ᱦᱩᱭᱱᱟ ᱜᱟᱯᱟ ᱱᱤᱱᱟᱹᱜ ᱫᱤᱱ ᱵᱩᱡᱷᱟᱹᱣ ᱟᱠᱚ ᱚᱱᱠᱟ ᱠᱟᱛᱮᱜ ᱟᱨ ᱟᱵᱚ ᱫᱚ ᱠᱮᱞᱮᱱᱰᱟᱨ ᱵᱚᱱ ᱧᱮᱞᱟ ᱛᱟᱦᱮᱧ ᱛᱤᱱᱟᱹᱜ ᱛᱟᱹᱨᱤᱠᱷ ᱠᱟᱱᱟ ᱛᱤᱥ ᱠᱟᱱᱟ ᱯᱩᱨᱱᱤᱢᱟ ᱛᱤᱥ ᱟᱢᱵᱟᱵᱟᱹᱥᱭᱟᱹ ᱩᱱᱠᱩ ᱫᱚ ᱢᱟᱱᱮ ᱟᱠᱚ ᱢᱟᱱᱮ ᱪᱟᱸᱫᱚ ᱧᱮᱞ ᱛᱮᱜᱮ ᱠᱚ ᱵᱩᱡᱷᱟᱹᱣ ᱫᱟᱲᱮᱜᱼᱟ, ᱛᱮᱦᱮᱧ ᱪᱮᱜ ᱞᱮᱠᱟ ᱟᱵᱚᱦᱟᱣᱟ ᱥᱮ ᱛᱮᱦᱮᱧ ᱪᱮᱜ ᱠᱚ ᱦᱩᱭᱩᱜᱼᱟ?
ᱦᱩᱸ, ᱩᱝᱠᱩ ᱢᱟᱲᱟᱝ ᱨᱮ ᱠᱚ ᱞᱟᱹᱭ ᱛᱟᱦᱮᱱᱟ᱾
ᱮᱠᱫᱚᱢ, ᱮᱠᱫᱚᱢ᱾
ᱩᱝᱠᱩᱣᱟᱜ ᱢᱮᱴᱮᱱ ᱱᱚᱞᱮᱡᱽ ᱜᱮ, ᱱᱚᱞᱮᱡᱽ ᱜᱮ ᱟᱞᱟᱫᱟ ᱜᱮᱛᱟ ᱠᱚᱣᱟ ᱩᱝᱠᱩ
ᱩᱸ᱾ ᱟᱫᱚ ᱢᱟᱱᱮ ᱱᱤᱛᱳᱜ ᱫᱚ ᱚᱝᱠᱟᱸᱻ ᱟᱵᱚ ᱱᱚᱞᱮᱡᱽ ᱦᱚᱸ ᱵᱟᱪᱩᱜ ᱛᱟᱵᱚᱱᱟ᱾ ᱟᱵᱚ ᱥᱟᱨᱟᱫᱤᱱ ᱯᱷᱳᱱ ᱜᱮᱵᱚᱱ ᱧᱮᱞᱟ᱾ ᱯᱷᱳᱱ ᱪᱟᱲᱟ ᱪᱮᱫ? ᱯᱷᱳᱱ ᱨᱮ ᱥᱟᱨᱟᱫᱤᱱ ᱤᱥᱤᱲ ᱵᱟᱞᱟ, ᱞᱟᱸᱫᱟ ᱵᱟᱞᱟᱭᱟᱸᱻ, ᱞᱟᱸᱫᱟ ᱵᱟᱲᱟᱭᱟᱵᱚᱱ ᱟᱨ ᱪᱮᱜ ᱵᱚᱱ ᱪᱤᱠᱟᱹᱭᱟ? ᱫᱟ ᱟᱵᱚ ᱢᱟᱱᱮ ᱪᱮᱜ ᱠᱚᱞ ᱱᱟᱯᱟᱭ ᱰᱟᱦᱟᱨ ᱥᱮᱱ ᱪᱟᱞᱟᱜ ᱨᱮᱱᱟᱜ ᱫᱚ ᱵᱟᱵᱚ ᱨᱤᱠᱟᱹᱭᱫᱟ᱾
ᱩᱸ ᱦᱩᱸ᱾
ᱟᱵᱚ ᱚᱸ ᱥᱮᱹᱥ ᱠᱟᱞ ᱚᱞ ᱯᱟᱲᱟᱣ ᱠᱟᱛᱮᱫ ᱢᱟᱴᱷ ᱠᱚᱨᱮᱜᱮ ᱥᱮᱣᱚᱝ ᱠᱟᱹᱢᱤ ᱭᱩᱜ ᱛᱟᱵᱚᱱᱟ᱾ ᱚᱦᱚᱢ ᱞᱟᱹᱭ ᱫᱟᱲᱮᱜᱼᱟ, ᱚᱝᱠᱟ ᱜᱮ ᱡᱩᱫᱤ ᱢᱟᱱᱮ ᱢᱚᱱᱮ ᱠᱮ- -ᱴᱮᱡ ᱠᱟᱛᱮ ᱡᱩᱫᱤ ᱵᱟᱢ ᱚᱞᱚᱜ ᱯᱟᱲᱟᱜᱼᱟ ᱛᱟᱞᱮ ᱠᱷᱟᱱ ᱫᱚ ᱦᱩᱭᱩᱜ ᱜᱮᱭᱟ, ᱡᱩᱫᱤ ᱢᱚᱱᱮ ᱠᱮᱴᱮᱜ ᱠᱟᱛᱮᱢ ᱚᱞ ᱯᱟᱲᱟᱜᱼᱟ ᱛᱮ ᱡᱟᱦᱟᱱ ᱛᱟᱨᱜᱮᱴ ᱠᱟᱜᱼᱟ ᱚᱱᱟ ᱢᱤᱫ ᱫᱤᱱ ᱵᱟ ᱢᱤᱫ ᱫᱤᱱ ᱱᱤᱥᱪᱚᱭ ᱦᱩᱭᱩᱜ ᱜᱮᱭᱟ, ᱦᱮᱸ ᱵᱟᱝ!
ᱦᱩᱸᱣᱚ, ᱦᱩᱸ᱾
ᱜᱚᱝᱠᱮ ᱛᱟᱞᱮ ᱪᱮᱜ ᱮᱢ ᱞᱟᱹᱭᱟ?
ᱮᱠᱫᱚᱢ᱾